ᱦᱮᱸ ᱡᱚᱦᱟᱨ ᱜᱮ᱾
ᱦᱩᱸ ᱡᱚᱦᱟᱨ ᱜᱮ ᱜᱚᱝᱠᱮ᱾ ᱟᱫᱚ ᱦᱳᱭ ᱱᱚᱜ-ᱚᱭ ᱡᱟᱦᱟᱸ ᱞᱟᱝ ᱨᱚᱯᱚᱲ ᱠᱟᱱ ᱛᱟᱦᱮᱸᱜ ᱦᱳᱭ ᱥᱮ᱾
ᱦᱮᱸᱻ᱾
ᱦᱮᱸ ᱡᱮ ᱠᱷᱮᱛ ᱠᱚ ᱱᱟᱜ ᱠᱷᱟᱱ ᱱᱟᱱᱟ ᱦᱩᱱᱟᱹᱨ ᱜᱮ ᱦᱟᱱᱛᱮ ᱢᱟᱱᱮ ᱟᱵᱚ ᱥᱮᱫ ᱢᱟᱱᱮ ᱟᱞᱟᱫᱟ ᱟᱞ ᱚᱱᱠᱟᱜ ᱜᱮ ᱦᱩᱭᱩᱜ ᱜᱮᱭᱟ ᱵᱷᱮᱜᱟᱨ ᱵᱷᱮᱜᱟᱨᱤ ᱦᱳᱭᱥᱮ, ᱟᱞᱮᱥᱮᱫ ᱢᱟᱱᱮ ᱢᱤᱫ ᱨᱚᱠᱚᱢ ᱟᱞᱮ ᱥᱮᱫ ᱢᱤᱫ ᱨᱚᱠᱚᱢ ᱢᱟᱱᱮ ᱟᱞᱮᱥᱮᱫ ᱫᱚ ᱢᱟᱱᱮ ᱟᱞᱟᱫᱟ ᱵᱚᱞᱛᱮ ᱫᱚ ᱱᱚᱜ-ᱚᱭ ᱡᱟᱦᱟᱸ᱾ ᱤᱥᱤᱱ ᱠᱚᱛᱮ, ᱦᱮᱡ ᱵᱟᱲᱟ ᱦᱩᱭᱩᱜ ᱠᱟᱱ ᱜᱮ ᱦᱳᱭ᱾
ᱦᱮᱸ ᱦᱩᱸ᱾
ᱟᱫᱚ ᱚᱱᱟᱜᱮ ᱜᱚᱢᱠᱮ ᱡᱟᱦᱟᱸ ᱚᱱᱟ
ᱦᱩᱸ᱾
ᱦᱮᱲᱦᱮᱫ ᱠᱚ ᱦᱳᱭ ᱯᱚᱨᱮ, ᱟᱫᱚ ᱡᱟᱦᱟᱸ ᱛᱤᱡᱩ ᱠᱚᱠᱚ ᱞᱟᱜᱟᱜ ᱜᱮᱭᱟ ᱛᱚ᱾ ᱦᱳᱭᱥᱮ ᱮ ᱦᱩᱲᱩ ᱠᱚ ᱡᱚᱠᱷᱚᱱ ᱟᱵᱚ ᱡᱚᱠᱷᱚᱱ ᱯᱚᱴᱮᱜ ᱛᱟᱵᱚᱱᱟ, ᱡᱚᱠᱷᱚᱱ ᱢᱟᱱᱮ ᱟ ᱦᱳᱭ᱾ ᱟᱫᱚ ᱱᱚᱜ-ᱱᱚᱣᱟ ᱡᱚᱠᱷᱟ ᱟᱫᱚ ᱦᱟᱜ-ᱠᱷᱟᱱ ᱛᱤᱡᱩ ᱠᱚᱠᱚ ᱞᱟᱜᱟᱜ ᱜᱮᱭᱟ ᱟᱨ ᱚᱱᱟ᱾ ᱡᱟᱦᱟᱸᱜᱮ ᱱᱚᱣᱟ᱾ ᱥᱟᱨ ᱠᱚ ᱟᱨᱚ ᱠᱤᱪᱷᱩ ᱛᱮᱡ ᱠᱚ ᱮᱢ ᱦᱳᱭᱳᱜ ᱜᱮᱭᱟ ᱦᱳᱭᱥᱮ᱾ ᱛᱚ ᱱᱚᱶᱟ ᱥᱟᱨ ᱠᱚ ᱮᱢᱵᱤᱧ ᱪᱟᱞᱟᱣ ᱠᱟᱱᱜᱮᱭᱟ ᱥᱮ ᱵᱟᱝ ᱟᱨ ᱱᱚᱣᱟ᱾ ᱮᱥᱯᱨᱮ ᱮᱢ ᱠᱚᱵᱤᱱ ᱪᱟᱞᱟᱣ ᱟᱠᱟᱱ ᱜᱮᱭᱟ ᱥᱮ ᱵᱟᱝ, ᱥᱮ ᱚᱱᱟ ᱠᱚᱵᱤᱱᱮ ᱵᱟᱲᱟᱭ ᱜᱮᱭᱟ ᱥᱮ ᱵᱟᱝ᱾ ᱱᱚᱣᱟ ᱠᱟᱹᱡ ᱡᱩᱫᱤᱵᱤᱱ ᱞᱟᱹᱭ ᱞᱮᱠᱷᱟᱱ᱾
ᱦᱮᱸ ᱟᱫᱚ ᱟᱞᱮᱥᱮᱫ ᱫᱚ ᱛᱤᱡᱩ ᱫᱚᱠᱚ ᱞᱟᱜᱟᱜ ᱜᱮᱭᱟ ᱡᱚᱛᱚ ᱜᱚᱴᱟ ᱥᱮᱫ ᱫᱚ ᱛᱤᱡᱮ ᱠᱚ ᱞᱟᱜᱟᱜ
ᱚᱱᱟ ᱦᱩᱲᱳ ᱠᱚᱨᱮ ᱫᱚ᱾ ᱟᱫᱚ ᱪᱟᱣ ᱫᱚ ᱪᱟᱣ ᱵᱟᱲᱟ ᱦᱩᱭ ᱟᱠᱟᱱᱟ ᱢᱟᱱᱮ ᱵᱤᱯᱮᱢ ᱠᱚ ᱛᱟᱨᱯᱚᱨᱮ ᱤᱭᱩᱨᱤᱭᱟ ᱫᱚᱥ ᱪᱷᱟᱵᱤᱥ ᱯᱟᱱ ᱠᱚ᱾ ᱛᱮ ᱯᱚᱴᱟᱥᱤᱭᱟᱢ ᱠᱚ ᱮᱢ ᱠᱚ ᱚᱱᱟ ᱠᱚ ᱪᱟ ᱵᱟᱲᱟᱭ ᱟᱠᱟᱱᱟ ᱥᱟᱨ ᱠᱚᱫᱚ ᱮᱢ ᱟᱹᱰᱤ ᱵᱟᱨ ᱪᱟᱣ ᱵᱟᱲᱟ ᱦᱳᱭ ᱟᱫᱚ ᱵᱤᱥ ᱠᱚᱫᱚ ᱮᱢ ᱵᱟᱲᱟᱜ ᱜᱮᱭᱟᱞᱮ ᱟᱞᱮ ᱥᱮᱫ ᱫᱚ ᱚᱱᱠᱟ ᱢᱟᱱᱮ ᱛᱤᱡᱳ ᱠᱚᱠᱚ ᱞᱟᱜᱟᱣ ᱜᱮᱞᱮ ᱡᱚᱠᱷᱚᱱ ᱦᱳᱭᱳᱜ ᱜᱮᱭᱟ ᱦᱟᱱᱮ ᱜᱮᱞᱮ ᱡᱚᱠᱷᱚᱱ ᱦᱩᱭ ᱠᱟᱱᱟ, ᱦᱩᱲᱩ ᱨᱮᱱᱟᱜ ᱛᱚᱠᱷᱚᱱ ᱢᱟᱱᱮ ᱦᱩᱲᱩ ᱠᱚ ᱱᱚᱥᱴᱚᱭ ᱜᱮᱭᱟ ᱛᱤᱡᱩ ᱠᱚ᱾ ᱟᱫᱚ ᱚᱱᱠᱟ ᱡᱮᱢᱚᱱ ᱛᱮᱡᱳ, ᱤᱭᱟᱹ ᱡᱮᱢᱚᱱ ᱦᱩᱲᱳ ᱵᱟᱠᱚ ᱦᱳᱭ ᱦᱚᱪᱟᱣᱟᱜ-ᱟ ᱡᱮᱢᱚᱱ ᱚᱱᱠᱟ ᱟᱱᱟ ᱫᱚ ᱪᱟᱭᱞᱮ ᱠᱚᱫᱚ ᱠᱚ ᱱᱚᱥᱴᱚ ᱛᱟᱞᱮ ᱡᱟ ᱦᱳᱭᱳᱜ-ᱟ ᱜᱮᱞᱮ᱾ ᱟᱫᱚ ᱟᱨᱚ ᱢᱟᱱᱮ ᱟᱨ ᱛᱮᱡᱳ ᱢᱮᱱᱟᱜ ᱠᱚᱣᱟ ᱡᱮ ᱜᱮᱞᱮ ᱠᱚᱠᱚ ᱱᱚᱥᱴᱚ ᱵᱟᱲᱟᱭ ᱜᱮᱭᱟ᱾ ᱚᱱᱠᱟ ᱛᱮᱡᱳ ᱠᱚᱫᱚ ᱟᱫᱚ ᱵᱤᱥ ᱠᱚᱞᱮ ᱮᱢ ᱵᱟᱲᱟ ᱟᱠᱚ ᱜᱮᱭᱟ ᱟᱞᱮ ᱥᱮᱫ ᱫᱚ ᱚᱱᱠᱟ ᱵᱤᱥ ᱠᱚᱞᱮ ᱮᱢ ᱵᱟᱲᱟᱣ ᱟᱫᱚ ᱛᱟᱦᱚᱸᱞᱮ ᱟᱯᱮ ᱥᱮᱫ ᱫᱚ ᱮᱸᱻ᱾ ᱪᱮᱫ ᱠᱚᱯᱮ ᱮᱢ ᱵᱟᱲᱟ ᱟᱠᱚ ᱠᱚᱜᱮᱭᱟ ᱚᱱᱠᱟ ᱡᱩᱫᱤ ᱛᱤᱡᱳ ᱢᱮᱡᱳ ᱠᱚ ᱞᱟᱜᱟᱜ-ᱟ ᱩᱱ ᱫᱚ ᱡᱩᱫᱤᱢ ᱞᱟᱜᱟᱭᱮᱱᱟ᱾ ᱟᱫᱚ ᱛᱚᱵᱮ ᱟᱯᱮ ᱫᱚ ᱵᱮᱥ ᱠᱚᱫᱚ ᱯᱮ ᱮᱢ ᱵᱟᱲᱟᱜ ᱜᱮᱭᱟ ᱞᱟᱜᱟᱜᱼᱟ
ᱟᱫᱚ ᱱᱟᱜ ᱠᱷᱟᱱ ᱵᱤᱥ ᱠᱚᱫᱚᱞᱮ ᱮᱢ ᱵᱟᱲᱟᱭ ᱜᱮᱭᱟ ᱦᱳᱭᱥᱮ, ᱟᱫᱚ ᱚᱱᱟ ᱥᱟᱶᱛᱮᱦᱚᱸ ᱟᱞᱮ ᱫᱚ ᱱᱟᱜ ᱠᱷᱟᱱ ᱱᱚᱣᱟ,
ᱦᱮᱸ᱾
ᱨᱮᱜᱮ ᱚᱱᱮ ᱚᱱᱠᱟ ᱨᱟᱱ ᱠᱚᱞᱮ ᱵᱮᱱᱟᱣ ᱜᱮᱭᱟ ᱟᱨᱠᱤ, ᱡᱟᱦᱟ ᱢᱟ ᱨᱮ ᱦᱟᱯᱲᱟᱢ ᱠᱚ ᱡᱟᱦᱟᱸ ᱧᱮᱞ ᱵᱟᱲᱟ ᱦᱩᱭ ᱟᱠᱟᱱᱟ ᱟᱫᱚ ᱚᱱᱠᱟ ᱛᱮ ᱜᱮ ᱢᱟᱱᱮ ᱚᱲᱟᱜ ᱨᱮᱜᱮ, ᱟᱨ ᱡᱟᱦᱟᱸ ᱡᱚᱠᱷᱚᱱ ᱚᱱᱟ ᱜᱮᱞᱮ ᱥᱩᱢᱟᱹᱭ ᱡᱚᱠᱷᱚᱱ ᱱᱩᱠᱩ
ᱦᱮᱸ᱾
ᱛᱮᱡᱳ ᱠᱚ ᱡᱚᱠᱷᱚᱱ ᱠᱚ ᱞᱟᱜᱟᱜ ᱜᱮᱭᱟ ᱥᱮ ᱟᱫᱚ ᱚᱱᱟ ᱥᱩᱢᱟᱹᱭ ᱛᱚ ᱚᱱᱟ ᱠᱤᱪᱷᱩ ᱞᱟᱦᱟ ᱠᱷᱚᱱ ᱟᱫᱚ ᱚᱱᱟ
ᱦᱮᱸ᱾
ᱫᱚᱞᱮ ᱵᱮᱱᱟᱣ ᱜᱮᱭᱟ ᱚᱲᱟᱜ ᱨᱮᱜᱮ ᱟᱫᱚ ᱚᱱᱟ ᱨᱮᱫᱚ ᱡᱮᱢᱚᱱ ᱞᱮ ᱢᱮᱥᱟ ᱦᱟᱜ ᱜᱮᱭᱟ ᱱᱚᱣᱟ ᱤᱭᱟᱹ ᱠᱚ᱾ ᱢᱟᱱᱮ ᱱᱤᱢ ᱡᱚ ᱠᱚ ᱱᱤᱢ ᱥᱟᱠᱟᱢ ᱱᱚᱣᱟ ᱠᱟᱞᱢᱤᱠ ᱥᱟᱠᱟᱢ ᱦᱳᱭᱥᱮ, ᱟᱨ ᱚᱱᱟ ᱥᱟᱶ ᱛᱮᱜᱮ ᱱᱟᱱᱟ ᱦᱩᱱᱟᱹᱨ ᱢᱟᱱᱮ ᱨᱮᱦᱮᱫ ᱠᱚ ᱥᱮ ᱫᱟᱨᱮ ᱨᱮᱱᱟᱜ ᱪᱷᱟᱞ ᱠᱚ, ᱦᱳᱭ ᱟᱨ ᱚᱱᱟ ᱠᱚᱞᱮ ᱟᱨᱟᱜ ᱜᱮᱭᱟ ᱟᱨ ᱚᱱᱟ ᱥᱟᱶᱛᱮ ᱡᱟᱦᱟᱸ ᱫᱚᱠᱛᱟ ᱨᱮᱱᱟᱜ ᱡᱟᱦᱟᱸ ᱰᱟᱱᱴᱤᱡᱽ ᱠᱚ ᱦᱳᱭ ᱥᱮ, ᱰᱟᱺᱰᱤᱡᱽ ᱠᱷᱚᱱᱟᱜ ᱠᱷᱟᱱ ᱵᱷᱟᱜᱤ ᱴᱷᱤᱠ ᱨᱤᱫ ᱵᱟᱲᱟ ᱠᱟᱛᱮᱜ ᱦᱮᱸᱥᱮ ᱟᱫᱚ ᱚᱱᱟ ᱠᱚᱦᱚᱸᱞᱮ ᱪᱟᱲᱩᱭ ᱜᱮᱭᱟ, ᱟᱨ ᱚᱱᱠᱟ ᱜᱷᱟᱱᱴᱟ ᱵᱟᱲᱟ ᱠᱟᱛᱮᱫ, ᱟᱫᱚᱞᱮ ᱫᱚᱦᱚ ᱠᱟᱜ ᱜᱮᱭᱟ ᱟᱨᱠᱤ ᱱᱚᱣᱟ ᱥᱟᱛᱫᱤᱱ ᱢᱟᱱᱮ ᱢᱤᱫᱽ ᱥᱚᱯᱛᱟ ᱜᱟᱱᱞᱮ ᱫᱚᱦᱚ ᱠᱟᱜᱼᱟ᱾ ᱛᱟᱨᱯᱚᱨᱮ ᱟᱨᱚ ᱡᱚᱠᱷᱚᱱ ᱚᱱᱟ ᱠᱚ ᱡᱚᱠᱷᱚᱱ ᱵᱷᱟᱹᱜᱤ ᱴᱷᱤᱠ ᱢᱮᱥᱟ ᱯᱩᱨᱟᱹᱜᱼᱟ᱾ ᱟᱫᱚ ᱵᱷᱟᱜᱮ ᱴᱷᱤᱠ ᱞᱮ ᱜᱷᱟᱱᱴᱟᱭ ᱛᱮ ᱟᱫᱚ, ᱨᱮᱜᱮ ᱟᱫᱚᱞᱮ ᱪᱷᱟᱠᱟᱣᱟ ᱟᱨ ᱪᱷᱟᱠᱟᱣ ᱠᱟᱛᱮ ᱡᱟᱦᱟᱸ ᱫᱟᱜ ᱩᱰᱩᱠᱚᱜᱼᱟ ᱚᱱᱟ ᱫᱟᱜ ᱜᱮ ᱟᱫᱚᱞᱮ ᱮᱥᱯᱮᱨᱮ ᱜᱮᱭᱟ ᱟᱨᱠᱤ᱾ ᱚᱱᱟ ᱵᱟᱫᱛᱮ ᱱᱚᱣᱟ ᱤᱭᱟᱹ ᱠᱚᱦᱚᱸ ᱡᱟᱦᱟᱸ ᱫᱚᱠᱟᱱ ᱨᱮᱱᱟᱜ ᱡᱟᱦᱟᱸ ᱵᱤᱥ ᱠᱚᱦᱚᱸ ᱨᱟᱱ ᱠᱚ ᱚᱱᱟ ᱦᱚᱸᱞᱮ ᱞᱟᱜᱟᱣ ᱜᱮᱭᱟ ᱦᱳᱭᱥᱮ᱾ ᱟᱫᱚ ᱚᱲᱟᱜ ᱨᱮ ᱡᱟᱸᱦᱟ ᱵᱮᱱᱟᱣ ᱨᱮᱦᱚᱸ ᱚᱱᱟ ᱫᱚ ᱚᱱᱟ ᱡᱟᱦᱟᱸ ᱠᱤᱨᱤᱧ ᱨᱟᱲ ᱞᱮᱠᱟᱫᱚ ᱩᱱᱟᱹᱜ ᱡᱳᱨ ᱫᱚ ᱟᱪᱚᱢᱠᱟ ᱫᱚ ᱵᱟᱭ ᱠᱟᱹᱢᱤ ᱜᱮᱭᱟ ᱟᱨᱠᱤ᱾ ᱠᱟᱹᱡᱽ ᱫᱷᱤᱨᱮ ᱥᱩᱥᱛᱤ ᱠᱟᱹᱢᱤᱭᱟᱭ ᱛᱚ ᱜᱚᱢᱠᱮ᱾ ᱟᱯᱮ ᱫᱚ ᱚᱱᱠᱟᱱ ᱨᱟᱱ ᱠᱚᱫᱚ ᱵᱟᱯᱮ ᱵᱮᱱᱟᱣ ᱜᱮᱭᱟ ᱚᱲᱟᱜ ᱠᱚᱨᱮ᱾
ᱟᱫᱚ ᱵᱮᱱᱟᱣ ᱫᱚᱞᱮ ᱛᱚᱞᱟ ᱵᱟᱲᱟᱜ ᱟᱠᱟᱫ ᱜᱮᱭᱟ ᱟᱫᱚ ᱞᱟᱦᱟ ᱠᱚᱛᱮ ᱫᱚ ᱫᱟᱫᱩ ᱦᱚᱲ ᱠᱚ ᱛᱚᱞᱟ ᱠᱟᱱ ᱜᱮᱭᱟ ᱛᱟᱯᱚᱨᱮ᱾ ᱫᱟᱹᱫᱩ ᱦᱚᱲ ᱠᱚᱫᱚ ᱠᱚ ᱵᱩᱡᱽ ᱵᱟᱲᱟᱭ ᱠᱮᱭᱟ ᱡᱮ ᱞᱟᱦᱟ ᱠᱷᱚᱱᱟᱜ ᱜᱮ ᱩᱱᱠᱩ ᱫᱚ ᱵᱤᱥ ᱩᱱᱠᱩᱣᱟᱜ ᱥᱚᱢᱚᱭ ᱴᱟᱭᱤᱢ ᱢᱮᱱᱟᱜ ᱥᱚᱢᱚᱭ ᱠᱚᱫᱚ᱾ ᱵᱤᱥ ᱠᱚᱫᱚ ᱵᱟᱝ ᱛᱩᱫ ᱞᱮᱱᱟ ᱚᱱᱠᱟ ᱵᱤᱥ ᱠᱚᱫᱚ ᱫᱚ ᱵᱟᱝ ᱛᱟᱦᱮᱸ ᱠᱟᱱ ᱜᱮᱭᱟ᱾ ᱟᱫᱚ ᱩᱱᱠᱩ ᱫᱚ ᱫᱟᱹᱫᱩ ᱦᱚᱲ ᱛᱚᱠᱚ ᱫᱚ ᱞᱟᱹᱭ ᱵᱟᱲᱟ ᱟᱠᱟᱫ ᱜᱮᱭᱟ ᱠᱚ ᱠᱚᱨᱟᱣ ᱵᱟᱲᱟ ᱟᱠᱟᱱᱟ ᱧᱮᱞ ᱵᱟᱲᱟ ᱟᱠᱟᱱᱟ᱾ ᱢᱤᱫᱽ ᱵᱟᱨᱫᱦᱟᱣ ᱠᱚᱨᱟᱣ ᱵᱟᱲᱟ ᱟᱠᱟᱜ ᱜᱮᱭᱟ᱾ ᱟᱫᱚ ᱚᱝᱠᱟ ᱠᱚ ᱡᱟᱵᱤᱱᱟᱹᱭᱚᱱᱠᱟ ᱥᱤ ᱥᱟᱠᱟ ᱢᱮᱱᱟᱜ ᱵᱮ ᱥᱟᱠᱟᱢ ᱱᱟᱜ ᱥᱟᱠᱟᱢ ᱠᱚ ᱛᱟᱨᱯᱚᱨ ᱨᱟᱱᱫᱤᱡᱽ ᱛᱮᱞ ᱚᱱᱟ ᱪᱷᱟᱞ ᱠᱚᱛᱮ᱾ ᱛᱟᱨᱥᱚᱸᱜᱮ ᱦᱩᱭᱩᱜ ᱠᱟᱱᱟ ᱚᱱᱮ ᱵᱤᱨ ᱠᱚᱨᱮ ᱡᱟᱨ ᱦᱟᱢ ᱢᱟᱱᱮ᱾ ᱞᱮᱠᱦᱟ ᱧᱟᱢᱚᱜ ᱜᱮᱭᱟ ᱨᱟᱱ ᱫᱟᱨᱮ ᱠᱚᱫᱚ᱾ ᱚᱱᱟ ᱛᱚ ᱠᱚ ᱡᱤ ᱵᱟᱲᱟᱭ ᱜᱮᱭᱟ ᱛᱟᱨ ᱵᱦᱟᱝᱜᱟ ᱟᱱᱮ ᱛᱚᱠᱷᱚᱱ ᱨᱟᱱ ᱡᱟᱜᱟ ᱰᱤᱱ ᱞᱟᱹᱭ ᱠᱮᱫᱽ ᱚᱱᱟ ᱠᱚᱦᱚᱸᱭ ᱮᱢ ᱵᱟᱲᱟᱭ ᱜᱮᱭᱟ᱾ ᱟᱫᱚ ᱱᱮᱛᱟᱨ ᱫᱚ ᱟᱫᱚ ᱯᱚᱨᱛᱮ ᱨᱮᱛᱚ ᱵᱤᱥᱠᱚ ᱛᱚ ᱠᱟᱱ ᱜᱮᱭᱟ ᱛᱚ ᱚᱱᱟ ᱦᱚᱛᱮᱜ ᱛᱮ ᱟᱫᱚ ᱱᱮᱛᱟᱨ ᱫᱚ ᱵᱤᱥ ᱠᱚᱠᱚ ᱠᱚᱨᱟᱣᱫᱟ ᱚᱱᱟ ᱫᱚ ᱟᱨ ᱡᱟᱦᱟᱸ ᱱᱮᱛᱟᱨ ᱞᱟᱦᱟ ᱛᱮᱱᱟᱜ ᱫᱚ ᱢᱟᱱᱮ ᱡᱟᱦᱟᱸ ᱠᱚ ᱢᱟᱱᱮ ᱦᱚᱲ ᱠᱩ ᱡᱩᱛ ᱠᱟᱛᱮ ᱡᱮ ᱡᱟᱭ ᱤᱱᱠᱟ ᱠᱟᱛᱮ ᱠᱚᱨᱟᱣ ᱜᱮᱭᱟ ᱚᱱᱟ ᱫᱚ ᱱᱤᱛᱚᱜ ᱫᱚ ᱟᱨ ᱥᱚᱢᱚᱭ ᱞᱟᱜᱟᱜ ᱜᱮᱭᱟ ᱟᱫᱚ ᱵᱮᱥ ᱠᱷᱟᱱ ᱫᱚ ᱟᱫᱚ ᱚᱱᱟ ᱫᱚ ᱩᱱᱟᱹᱜ ᱥᱚᱢᱚᱭ ᱠᱚᱫᱚ ᱵᱟᱝ ᱞᱟᱜᱟᱜ ᱜᱮᱭᱟ ᱟᱹᱜᱩ ᱠᱮᱫᱟᱢ᱾ ᱛᱟᱯᱚᱨᱮᱢ ᱫᱟᱜ ᱨᱮᱢ ᱜᱩᱨᱟᱹᱣ ᱞᱮᱠᱷᱟᱱ ᱛᱯᱨᱯᱨᱮ ᱥᱯᱨᱮ ᱞᱮᱠᱷᱟᱱ ᱜᱮ ᱦᱩᱭᱱᱟ। ᱟᱫᱚ ᱞᱟᱦᱟ ᱫᱚ ᱚᱱᱟ ᱞᱟᱦᱟ ᱠᱷᱚᱱᱟᱜ ᱫᱚ ᱱᱮᱛᱟᱨ ᱫᱚ ᱟᱹᱰᱤᱴᱟᱜ ᱜᱮ ᱯᱟᱞᱴᱟᱣ ᱠᱟᱱᱟ ᱥᱮ ᱡᱩᱜᱽᱴᱟᱜ ᱫᱚ ᱟᱫᱚ ᱚᱱᱟ ᱦᱚᱛᱮᱛᱮᱡ ᱛᱮ ᱱᱮᱛᱟᱨ ᱫᱚ ᱵᱮᱥᱤᱨ ᱵᱷᱟᱜᱽ ᱜᱮ ᱵᱤᱥ ᱠᱚᱠᱚ ᱮᱢ ᱵᱟᱲᱟᱭᱮᱫ ᱠᱟᱱ। ᱛᱟᱦᱞᱮ ᱟᱯᱮ ᱥᱮᱫ ᱫᱚ ᱦᱮᱸ ᱵᱤᱥ ᱠᱚᱫᱚ ᱯᱮ ᱪᱮᱫ ᱞᱮᱠᱟ ᱢᱟᱱᱮ ᱚᱱᱠᱟ ᱠᱤᱨᱤᱧ ᱠᱟᱛᱮᱫ ᱯᱮ ᱮᱢ ᱵᱟᱲᱟᱭᱮᱫ ᱜᱮᱭᱟ ᱚᱱᱠᱟ ᱞᱟᱦᱟ ᱛᱮᱱᱟᱜ ᱜᱮ ᱫᱟᱫᱩ ᱛᱟᱠᱚᱣᱟᱜ ᱞᱮᱠᱟ ᱠᱚ ᱠᱚᱨᱟᱣ ᱵᱤᱥ
ᱟᱫᱚ ᱱᱚᱣᱟ ᱫᱚ ᱜᱚᱝᱠᱮ ᱦᱩᱭᱩᱜ ᱠᱟᱱᱟ ᱡᱟᱦᱟᱸ ᱠᱚ ᱢᱟᱱᱮ ᱡᱟᱦᱟᱸ ᱠᱚ ᱠᱷᱮᱛ ᱠᱚᱨᱮ ᱢᱟᱱᱮ ᱛᱤᱡᱩ ᱠᱚ ᱞᱟᱜᱟᱜ ᱠᱟᱱᱟ ᱡᱟᱦᱟᱸ ᱠᱚ ᱵᱩᱪᱟᱹᱜ ᱠᱟᱱᱟ ᱦᱳᱭᱥᱮ। ᱚᱱᱟ ᱠᱚᱨᱮ ᱫᱚ ᱡᱟᱦᱟᱸ ᱢᱟᱱᱮ ᱚᱲᱟᱜ ᱨᱮ ᱡᱟᱦᱟᱸ ᱵᱮᱱᱟᱣᱟᱜ ᱱᱚᱣᱟ ᱫᱚ ᱩᱱᱟᱹᱜ ᱫᱚ ᱵᱟᱭ ᱠᱟᱹᱢᱤᱭᱟ ᱦᱳᱭ ᱥᱮ ᱟᱫᱚ ᱚᱱᱟ ᱠᱷᱮᱛᱨᱮ ᱫᱚ ᱚᱱᱟ ᱡᱟᱦᱟᱸ ᱫᱚᱠᱟᱱ ᱱᱟᱜ ᱡᱟᱦᱟᱸ ᱨᱟᱱ ᱠᱚ ᱚᱱᱟ ᱠᱚᱜᱮᱞᱮ ᱮᱢ ᱵᱟᱲᱟᱭ ᱜᱮᱭᱟ ᱟᱨ ᱱᱚᱣᱟ ᱚᱲᱟᱜ ᱨᱮ ᱡᱟᱦᱟᱸ ᱵᱮᱱᱟᱣ ᱦᱩᱭᱩᱜ ᱠᱟᱱᱟ ᱱᱚᱣᱟ ᱠᱚᱫᱚ ᱠᱟᱹᱢᱤᱭ ᱦᱩᱭᱩᱜ ᱠᱟᱱᱟ ᱱᱚᱜ ᱱᱚᱝᱠᱟᱱ ᱠᱷᱮᱛᱨᱮ ᱦᱩᱲᱩ ᱠᱷᱮᱛᱨᱮ ᱡᱟᱦᱟᱸ ᱠᱚ ᱢᱟᱱᱮ ᱟᱣᱨᱤ ᱞᱟᱜᱟᱜᱼᱟ ᱛᱤᱡᱩ ᱠᱚ ᱟᱣᱨᱤ ᱠᱚ ᱞᱟᱜᱟᱜᱼᱟ ᱢᱟᱱᱮ ᱛᱤᱡᱩ ᱞᱟᱜᱟᱣ ᱞᱟᱦᱟ ᱠᱷᱚᱱ ᱜᱮ ᱱᱚᱣᱟ ᱫᱚ ᱮᱢ ᱤᱫᱤ ᱦᱩᱭᱩᱜᱼᱟ ᱟᱨᱠᱤ। ᱛᱟᱦᱚᱞᱮ ᱠᱷᱟᱱ ᱜᱮ ᱛᱤᱡᱩ ᱠᱚ ᱵᱟᱠᱚ ᱞᱟᱜᱟᱜ ᱜᱮᱭᱟ ᱟᱨ ᱛᱤᱜᱩ ᱛᱤᱡᱩ ᱞᱟᱜᱟᱣ ᱯᱚᱨᱮ ᱫᱚ ᱮᱢ ᱞᱮᱠᱷᱟᱱ ᱩᱱ ᱫᱚ ᱩᱱᱟᱹᱜ ᱫᱚ ᱟᱨᱠᱤ ᱵᱟᱭ ᱠᱟᱡ ᱜᱮᱭᱟᱭ।
ᱚ ᱛᱟᱦᱚᱞᱮ ᱟᱫᱚ ᱛᱟᱦᱚᱞᱮ ᱟᱫᱚ ᱟᱯᱮ ᱥᱮᱫ ᱫᱚ ᱚᱱᱠᱟ ᱢᱟᱱᱮ ᱫᱟᱜ ᱠᱚᱫᱚ ᱪᱮᱫ ᱠᱚᱛᱮ ᱯᱮ ᱯᱟᱲᱟᱣ ᱵᱟᱲᱟᱭ ᱜᱮᱭᱟ ᱛᱟᱦᱚᱞᱮ ᱟᱯᱮ ᱠᱚᱫᱚ ᱚᱱᱠᱟ ᱡᱩᱫᱤ ᱯᱮ ᱡᱩᱫᱤ ᱯᱟᱲᱟᱭ ᱵᱟᱲᱟᱭ ᱜᱮᱭᱟ?
ᱦᱳᱭ ᱟᱫᱚ ᱫᱟᱜ ᱠᱚᱫᱚ ᱱᱟᱜ ᱠᱷᱟᱱ ᱜᱚᱝ ᱠᱮ ᱟᱫᱚ ᱱᱚᱭᱟ ᱥᱮᱞᱳ ᱠᱚᱛᱮ ᱞᱮ ᱯᱟᱲᱟᱭ ᱜᱮᱭᱟ ᱟᱨ ᱵᱟᱠᱷᱟᱱ ᱱᱚᱣᱟ
ᱢᱤᱱᱤ ᱠᱚ ᱦᱮᱱᱟᱜ ᱜᱮᱭᱟ ᱦᱳᱭᱥᱮ ᱟᱫᱚ ᱚᱱᱟ ᱢᱤᱱᱤ ᱠᱚᱛᱮ ᱞᱮ ᱯᱟᱲᱟ ᱯᱟᱭᱟᱭ ᱜᱮᱭᱟ᱾ ᱟᱫᱚ ᱱᱟᱜ ᱠᱷᱟᱱ ᱢᱤᱱᱤ ᱛᱮ ᱡᱮᱢᱚᱱ ᱞᱮ ᱯᱟᱣᱭᱟᱶᱫᱟ ᱢᱱᱤ ᱫᱚ ᱢᱟᱱᱮ ᱯᱚᱭᱥᱟ ᱫᱤᱭᱮ ᱟᱨᱠᱤ ᱫᱟᱜ ᱦᱩᱭ ᱥᱮ, ᱟᱫᱚ ᱢᱟᱱᱮ ᱯᱚᱭᱥᱟ ᱮᱢ ᱠᱟᱛᱮᱜ ᱫᱟᱜ ᱠᱚ ᱮᱢᱚᱜ ᱜᱮᱭᱟ, ᱛᱟᱦᱞᱮ ᱠᱷᱟᱱ ᱫᱚ, ᱟᱫᱚ ᱚᱱᱟ ᱯᱩᱨᱟᱹ ᱯᱟᱭᱤᱯ ᱞᱮ ᱛᱤᱡ ᱜᱮᱭᱟ ᱚᱱᱟ ᱢᱤᱱᱤ ᱠᱷᱚᱱ ᱯᱩᱨᱟᱹ ᱠᱷᱮᱛ ᱫᱷᱟᱹᱨᱤᱡ ᱛᱮ, ᱦᱳᱭ ᱥᱮ ᱟᱫᱚ ᱚᱱᱟ ᱯᱚᱭᱥᱟ ᱨᱮᱭᱟᱜ ᱛᱚ ᱦᱟᱱᱛᱮ ᱱᱟᱛᱮ ᱪᱟᱞᱟᱣ ᱞᱮᱠᱷᱟᱱ ᱫᱚ ᱵᱟᱝ ᱦᱩᱭᱩᱜ ᱜᱮᱭᱟ ᱟᱫᱚ ᱡᱟᱛᱮ ᱡᱷᱚᱛᱚ ᱴᱟᱜ ᱢᱟᱱᱮ ᱡᱟᱦᱟᱸ ᱛᱤᱱᱟᱹᱜ ᱜᱮ ᱫᱟᱜ ᱮᱢ ᱦᱟᱛᱟᱣ ᱫᱟᱢ ᱢᱟᱱᱮ ᱱᱤᱡᱮᱨᱟᱜ ᱠᱷᱮᱛ ᱨᱮᱜᱮ ᱡᱮᱢᱚᱱ ᱛᱟᱦᱮᱱᱢᱟ ᱟᱨᱠᱤ᱾ ᱦᱳᱭᱥᱮ ᱟᱨ ᱛᱟᱦᱚᱞᱮ ᱜᱚᱝᱠᱮ ᱟᱨ ᱟᱨ ᱢᱟᱱᱮ ᱱᱚᱜ-ᱚᱭ ᱡᱟᱦᱟᱸ ᱠᱷᱮᱛ ᱥᱩᱨ ᱠᱚᱨᱮ ᱡᱩᱫᱤ ᱜᱟᱹᱰᱭᱟᱹ ᱠᱚ ᱛᱟᱦᱮᱱ ᱜᱮᱭᱟ ᱜᱟᱹᱰᱭᱟᱹ ᱠᱚᱨᱮ ᱡᱩᱫᱤ ᱫᱚᱢᱮᱜᱮ ᱫᱟᱜ ᱚᱱᱟ ᱜᱟᱹᱰᱭᱟᱹ ᱠᱷᱚᱱ ᱦᱚᱸᱞᱮ ᱯᱟᱣᱟᱶ ᱵᱟᱲᱟᱭ ᱜᱮᱭᱟ ᱟᱨᱠᱤ ᱟᱨ ᱜᱚᱝᱠᱮ ᱛᱟᱦᱚᱞᱮ ᱟᱯᱮ ᱥᱮᱫ ᱫᱚ ᱢᱟᱱᱮ ᱪᱮᱫ ᱞᱮᱠᱟ ᱫᱟᱜ ᱠᱚᱯᱮ ᱯᱟᱣᱟᱶ ᱜᱮᱭᱟ ᱪᱮᱫ ᱠᱚᱛᱮ?
ᱟᱞᱮ ᱥᱮᱫ ᱫᱚ ᱚᱱᱠᱟᱜᱮ ᱤᱭᱟᱹ ᱦᱮᱸ ᱛᱚ ᱛᱟᱦᱚᱞᱮ ᱴᱷᱤᱠ ᱜᱮᱭᱟ ᱟᱫᱚ ᱢᱤᱱᱤ ᱠᱚ ᱞᱟᱭᱤᱱ ᱫᱚ ᱞᱟᱦᱟ ᱦᱟᱸᱜ ᱱᱮᱛᱟᱨ ᱫᱤᱱ ᱫᱚ ᱢᱟᱱᱮ ᱡᱟᱹᱯᱩᱫ ᱫᱤᱱ ᱡᱟ ᱦᱩᱭᱩᱜ ᱠᱟᱱᱟ ᱥᱨᱟᱵᱚᱱ ᱢᱟᱥ ᱵᱷᱟᱫᱽᱫᱨᱚ ᱢᱟᱱᱮ ᱚᱱᱟ ᱴᱟᱭᱤᱢ ᱠᱚᱫᱚ ᱢᱟᱱᱮ ᱡᱚᱠᱷᱚᱱ ᱚᱱᱟ ᱚᱱᱠᱟ ᱴᱟᱭᱤᱢ ᱫᱚ ᱛᱟᱦᱞᱮ ᱚᱱᱠᱟᱱ ᱴᱟᱭᱤᱢ ᱫᱚ ᱜᱟᱹᱰᱭᱟᱹ ᱨᱮᱱᱟᱜ ᱫᱟᱜ ᱛᱮᱜᱮ ᱛᱯᱚᱨᱮ ᱥᱮᱢᱟ ᱨᱮᱱᱟᱜ ᱫᱟᱜ ᱛᱮᱜᱮ ᱦᱩᱭᱩᱜ ᱛᱟᱞᱮᱭᱟ ᱦᱩᱲᱩ ᱠᱚ ᱫᱚ᱾ ᱟᱫᱚ ᱡᱟ ᱦᱩᱭᱩᱜ ᱠᱟᱱᱟ ᱡᱷᱮᱸᱴ ᱵᱚᱸᱜᱟ ᱢᱟᱱᱮ ᱥᱮᱭ ᱜᱚᱨᱚᱢ ᱫᱤᱱ ᱚᱱᱠᱟ ᱡᱚᱠᱷᱚᱡ ᱦᱩᱲᱩ ᱠᱚᱞᱮ ᱨᱚᱦᱚᱭ ᱵᱟᱲᱟᱭᱟ, ᱛᱠᱷᱚᱱ ᱫᱚ ᱫᱟᱜ ᱨᱮᱱᱟᱜ ᱥᱚᱝᱠᱚᱴ ᱫᱚ ᱵᱮᱥᱤ ᱜᱮ ᱛᱟᱞᱮᱭᱟ ᱛᱚᱠᱷᱚᱱ ᱫᱚ ᱟᱨᱚ ᱜᱟᱹᱰᱤᱭᱟᱹ ᱠᱚᱨᱮ ᱫᱟᱜ ᱠᱚ ᱵᱟᱝ ᱛᱟᱦᱮᱱᱟ ᱜᱮᱭᱟ ᱛᱚᱠᱷᱱ ᱫᱚ ᱢᱟᱱᱮ ᱢᱤᱱᱤ ᱛᱮᱜᱮ ᱯᱟᱣᱟᱶ ᱵᱟᱲᱟᱭ ᱜᱮᱭᱟ ᱟᱫᱚ᱾ ᱟᱞᱮ ᱥᱮᱫ ᱫᱚ ᱢᱤᱱᱤ ᱫᱚ ᱢᱮᱱᱟᱜ ᱨᱮᱦᱚᱸ ᱟᱫᱚ ᱚᱱᱠᱟ ᱫᱚ ᱢᱟᱱᱮ ᱡᱷᱚᱛᱚ ᱢᱟᱱᱮ ᱯᱨᱟᱭ ᱦᱚᱲ ᱜᱮ ᱡᱷᱚᱛᱛᱚ ᱦᱚᱲ ᱜᱮᱜᱮᱢ ᱵᱚᱞᱛᱮ ᱜᱮᱞᱮ ᱦᱳᱲᱚ ᱠᱚ ᱨᱚᱦᱚᱭ ᱜᱮᱭᱟ, ᱟᱫᱚ ᱦᱩᱲᱩ ᱨᱚᱦᱚᱭ ᱢᱟᱱᱮ ᱫᱟᱜ ᱯᱟᱣᱟᱶ ᱞᱟᱹᱜᱤᱫ ᱟᱫᱚ ᱞᱟᱹᱭᱟ ᱫᱚᱦᱚᱭ ᱦᱩᱭᱩᱜᱼᱟ ᱠᱷᱚᱱᱟᱜ ᱜᱮ ᱟᱞᱮ ᱥᱮᱫ ᱫᱚ ᱛᱟᱯᱚᱨᱮ ᱟᱨᱚ ᱛᱤᱨᱮᱪᱚᱢ ᱧᱟᱢ ᱤᱧᱼᱟ ᱟᱭᱩᱵ ᱮᱠᱴᱟ ᱫᱩᱴᱟ ᱥᱮᱫ ᱟᱨᱚ ᱫᱟᱜ ᱯᱟᱣᱟᱶ ᱪᱟᱜ ᱦᱩᱭᱩᱜ ᱜᱮᱭᱟ ᱚᱱᱠᱟ ᱫᱚ ᱫᱟᱜ ᱜᱮ ᱟᱫᱚ, ᱟᱯᱮ ᱟᱯᱮ ᱥᱮᱫ ᱫᱚ ᱚᱱᱠᱟ ᱫᱟᱜ ᱨᱮᱱᱟᱜ ᱞᱟᱭᱤᱱ ᱠᱚᱫᱚ ᱳᱣ ᱮᱚ ᱪᱮᱫ ᱠᱚ ᱢᱮᱛᱟᱜᱼᱟ?
ᱦᱳᱭ ᱟᱫᱚ ᱡᱟᱦᱟᱸ ᱥᱟᱢ ᱢᱟᱨᱟᱥᱟᱞ ᱠᱚ, ᱢᱤᱱᱤ ᱠᱚ᱾ ᱟᱫᱚ ᱢᱤᱱᱤ ᱠᱚᱫᱚ ᱦᱱᱟᱜ ᱠᱷᱟᱱ ᱥᱚᱵ ᱥᱚᱢᱚᱭ ᱠᱚ ᱪᱟᱹᱞᱩᱭᱟ ᱵᱟᱝ ᱫᱚ ᱵᱟᱝ, ᱟᱫᱚ ᱠᱷᱮᱛ ᱦᱚᱸ ᱛᱚ ᱫᱚᱢᱮ ᱜᱟᱱ ᱜᱮ ᱠᱷᱮᱛ ᱦᱮᱱᱟᱜᱼᱟ ᱟᱨ ᱛᱟᱦᱚᱞᱮ ᱟᱨ ᱠᱷᱮᱛ ᱨᱮ ᱢᱟᱱᱮ ᱫᱟᱜ ᱯᱟᱣᱭᱟᱶ ᱦᱚᱸ ᱟᱹᱰᱤ ᱜᱷᱟᱹᱲᱤᱡ ᱠᱟᱛᱮᱝ ᱥᱚᱢᱚᱭ ᱞᱟᱜᱟᱜ ᱜᱮᱭᱟ ᱦᱳᱭ ᱥᱮ ᱛᱚ ᱚᱱᱠᱟ ᱫᱚ ᱞᱟᱭᱤᱱ ᱠᱟᱜ ᱜᱮᱭᱟ ᱞᱮ ᱢᱟᱱᱮ ᱱᱟᱹᱭ ᱯᱚᱨᱮ ᱦᱟᱱᱤ ᱯᱟᱣᱟᱭᱟᱶᱟᱭ ᱦᱳᱭ ᱥᱮ ᱦᱟᱱᱛᱮ ᱫᱟᱜ ᱮ ᱤᱫᱤᱭᱟᱭ, ᱚᱱᱠᱟ ᱜᱮᱭ ᱞᱟᱭᱤᱱ ᱠᱟᱜᱼᱟ ᱚᱱᱠᱟ ᱱᱮ ᱟᱨ ᱢᱟᱱᱮ ᱵᱮᱥᱤᱨ ᱵᱷᱟᱜᱽ ᱫᱚ ᱢᱟᱱᱮ ᱫᱟᱜ ᱯᱟᱣᱟᱶ ᱢᱟᱱᱮ ᱤᱭᱟᱹ ᱧᱟᱢᱚᱜ ᱜᱮᱭᱟ ᱢᱟᱱᱮ ᱯᱷᱟᱸᱠᱟ ᱧᱟᱢᱚᱜᱼᱟ ᱢᱟᱱᱮ ᱚᱱᱟ ᱵᱷᱳᱨ ᱵᱷᱳᱨ ᱥᱚᱢᱚᱭ ᱟᱨᱠᱤ ᱢᱟᱱᱮ ᱵᱷᱳᱨ ᱢᱟᱱᱮ ᱛᱟᱞᱟ ᱧᱤᱫᱟᱹ ᱚᱱᱟ ᱠᱚᱫᱚ ᱢᱟᱱᱮ ᱚᱱᱟ ᱥᱚᱢᱚᱭ ᱫᱚ ᱵᱤᱥᱤ ᱦᱚᱲ ᱫᱟᱜ ᱯᱟᱸᱡᱟ ᱞᱟᱹᱜᱤᱫ ᱵᱟᱠᱚ ᱪᱟᱞᱟᱜ ᱜᱮᱭᱟ ᱟᱫᱚ ᱚᱱᱟ ᱥᱚᱢᱚᱭ ᱜᱮᱞᱮ ᱯᱟᱣᱟᱶ ᱵᱟᱲᱟᱭ ᱜᱮᱭᱟ ᱚᱱᱟ ᱥᱚᱢᱚᱭ ᱫᱚ ᱢᱟᱱᱮ ᱠᱟᱹᱡ ᱵᱷᱤᱲ ᱦᱚᱸ ᱠᱚᱢ ᱛᱟᱦᱮᱱᱟ᱾ ᱟᱨ ᱚᱱᱟ ᱥᱚᱢᱚᱭ ᱜᱮ ᱞᱮ ᱯᱟᱣᱟᱶ ᱜᱮᱭᱟ ᱟᱨᱠᱤ᱾ ᱟᱫᱚ ᱦᱩᱸ ᱟᱫᱚ ᱜᱚᱝᱠᱮ ᱱᱟᱜ ᱠᱷᱟᱱ ᱡᱮ ᱦᱳᱲᱳ ᱠᱚ ᱤᱨ ᱠᱚ ᱦᱩᱭᱩᱜ ᱜᱮᱭᱟ ᱦᱳᱭᱥᱮ ᱟᱫᱚ ᱤᱨ ᱠᱚᱫᱚ ᱱᱟᱜ ᱠᱷᱟᱱ ᱟᱯᱮ ᱫᱟ ᱪᱮᱫ ᱪᱮᱫ ᱞᱮᱠᱟᱯᱮ ᱤᱨ ᱵᱟᱲᱟᱭ ᱜᱮᱭᱟ?
ᱫᱚ ᱟᱞᱮ ᱥᱮᱫ ᱫᱚ ᱱᱮᱛᱟᱨ ᱫᱚ ᱢᱮᱥᱤᱱ ᱛᱮᱠᱚ ᱠᱚ ᱤᱨ ᱵᱟᱲᱟᱭ ᱜᱮᱭᱟ ᱟᱹᱰᱤ ᱡᱟᱭᱜᱟ ᱠᱚᱛᱚ᱾ ᱧᱮᱞ ᱵᱟᱲᱟ ᱦᱩᱭ ᱠᱟᱱ ᱜᱮᱭᱟ ᱤᱭᱟᱹ ᱢᱟᱱᱮ ᱢᱮᱥᱤᱱ ᱛᱮᱦᱚᱸ ᱤᱨ ᱵᱟᱲᱟᱭ ᱜᱮ ᱤᱨ ᱦᱳᱭ ᱵᱟᱲᱟᱭ ᱜᱮᱭᱟ᱾ ᱛᱟᱯᱚᱨᱮ ᱡᱟᱦᱟᱸ ᱢᱟᱱᱮ ᱟᱞᱮ ᱠᱚᱞᱮ ᱤᱨ ᱵᱟᱲᱟᱭᱟ ᱜᱮᱭᱟ ᱡᱟᱦᱟ ᱠᱚᱨᱮ ᱫᱚ ᱵᱤᱨ ᱢᱮᱛᱟᱜᱼᱟ ᱵᱤᱨ ᱛᱟᱨᱯᱚᱨ ᱫᱚ ᱦᱟᱛᱤ ᱛᱚ ᱜᱷᱚᱱᱴᱚ ᱠᱚ ᱦᱤᱡᱩ᱾ ᱡᱮ ᱩᱱᱠᱩ ᱛᱮᱜᱮ ᱚᱱᱟ ᱠᱚ ᱢᱟᱱᱮ ᱦᱩᱲᱳ ᱠᱚᱫᱚ ᱠᱷᱩᱴᱤ ᱪᱟᱵᱟᱭᱟᱛᱚ ᱟᱫᱚ᱾ ᱚᱱᱟ ᱠᱷᱟᱹᱛᱤᱨ ᱛᱮ ᱚᱱᱟ ᱠᱚ ᱡᱟᱭᱜᱟ ᱚᱱᱠᱟᱱ ᱡᱟᱭᱜᱟ ᱠᱚᱨᱮ ᱫᱚ ᱟᱞᱮ ᱫᱚ ᱚᱱᱠᱟ ᱢᱮᱥᱤᱱ ᱛᱮᱜᱮᱞᱮ ᱤᱨᱪᱚᱭ ᱜᱮᱭᱟ ᱟᱨ ᱡᱟᱦᱟ ᱡᱟᱭᱜᱟ ᱠᱚᱨᱮ ᱫᱚ ᱢᱟᱱᱮ ᱟᱛᱳ ᱥᱟᱭᱤᱰ ᱡᱟᱭᱜᱟ ᱠᱚ ᱚᱱᱠᱟ ᱛᱮᱫᱚ ᱚᱱᱟ ᱫᱚ ᱢᱩᱱᱤᱥ ᱠᱚᱛᱮᱞᱮ ᱵᱟᱠᱷᱟᱱ ᱛᱤ ᱛᱮ ᱚᱱᱮ ᱫᱟᱛᱨᱚᱢ ᱛᱮᱞᱮ ᱤᱨ ᱦᱚᱪᱚᱭ ᱜᱮᱭᱟ᱾ ᱩᱦ ᱦᱚᱸ ᱛᱟᱦᱚᱞᱮ ᱟᱯᱮ ᱥᱮᱫ ᱫᱚ ᱪᱮᱫ ᱠᱚᱛᱮ ᱯᱮ ᱤᱨ ᱤᱭᱩᱪᱚᱭ ᱜᱮᱭᱟ ᱛᱟᱦᱮ?
ᱟᱫᱚ ᱟᱞᱮ ᱥᱮᱫ ᱫᱚ ᱜᱚᱝᱠᱮ ᱦᱩᱭᱩᱜ ᱠᱟᱱᱟ ᱱᱚᱜᱚᱭ ᱡᱟᱦᱟᱸ ᱥᱟᱜᱤᱧ ᱠᱚ ᱨᱮᱱᱟᱜ ᱠᱷᱮᱛ ᱠᱚ ᱟᱫᱚ ᱚᱱᱟ ᱠᱚᱫᱚ ᱢᱮᱥᱤᱱ ᱠᱚ ᱡᱟᱦᱟᱸ ᱟᱨᱠᱤ ᱱᱚᱣᱟ ᱦᱟᱨᱵᱷᱮᱥᱴᱟᱨ ᱵᱚᱱ ᱢᱮᱛᱟᱜ ᱠᱟᱱᱟ ᱦᱳᱭᱥᱮ᱾ ᱟᱸ ᱚᱱᱟ ᱠᱚᱛᱮ ᱜᱮᱞᱮ ᱤᱨ ᱵᱟᱲᱟ ᱦᱚᱪᱚᱭ ᱜᱮᱭᱟ ᱟᱫᱚ ᱚᱱᱟ ᱤᱨ ᱵᱟᱲᱟ ᱠᱟᱛᱮᱜ᱾ ᱡᱟᱦᱟᱸ ᱚᱱᱟ ᱦᱩᱲᱩ ᱠᱚᱫᱚ ᱴᱨᱟᱠᱴᱟᱨ ᱡᱩᱫᱟᱹ ᱫᱷᱟᱹᱨ ᱧᱚᱜ ᱦᱳᱭᱜ ᱠᱷᱟᱱ ᱛᱚ᱾ ᱴᱟᱨᱟᱠᱴᱟᱨ ᱛᱮᱞᱮ ᱟᱹᱜᱩᱭ ᱜᱮᱭᱟ ᱟᱨ ᱡᱩᱫᱤ ᱠᱚᱢ ᱧᱚᱜ ᱠᱷᱟᱱ ᱛᱟᱦᱞᱮ ᱩᱱᱫᱚ ᱮᱸᱫ ᱛᱤᱨᱯᱚᱞ ᱢᱤᱨᱯᱚᱞᱮ ᱢᱟᱱᱮ ᱩᱰᱩᱠ ᱦᱚᱪᱚᱭᱟ ᱟᱫᱚ ᱚᱱᱟ ᱨᱮᱜᱮ ᱢᱟᱱᱮ ᱵᱚ ᱵᱚᱥᱛᱟ ᱨᱮ ᱯᱮᱨᱮᱡ ᱠᱟᱛᱮ ᱟᱫᱚ ᱥᱟᱭᱠᱮᱞ ᱠᱚᱛᱮ ᱥᱮ ᱫᱤᱯᱤᱞ ᱠᱟᱛᱮ ᱜᱮᱞᱮ ᱟᱹᱜᱩᱭ ᱜᱮᱭᱟ, ᱟᱨ ᱡᱟᱦᱟᱸ ᱚᱲᱟᱜ ᱥᱩᱨ ᱠᱚᱨᱮᱱᱟᱜ ᱠᱚᱦᱚ ᱱᱚᱣᱟ ᱫᱚ ᱢᱟᱱᱮ ᱛᱤᱛᱮ ᱛᱮᱜᱮᱞᱮ ᱤᱨ ᱜᱮᱭᱟ ᱦᱳᱭ ᱥᱮ᱾ ᱠᱟᱢᱤᱱ ᱠᱚ ᱢᱩᱱᱤᱥ ᱞᱟᱜᱟᱣ ᱠᱟᱛᱮ ᱚᱲᱟᱜ ᱦᱚᱲ ᱠᱚᱛᱮ, ᱟᱫᱚ ᱜᱚᱢᱠᱮ ᱛᱟᱦᱚᱞᱮ ᱱᱚᱜᱼᱚᱭ ᱡᱟᱦᱟᱸ ᱛᱤ ᱛᱮᱵᱚᱱ ᱤᱨᱻ ᱮᱫᱟ ᱦᱳᱭ ᱥᱮ ᱟᱫᱚ ᱚᱱᱟ ᱤᱨ ᱞᱟᱦᱟᱨᱮ ᱛᱟᱦᱚᱞᱮ ᱟᱯᱮᱫᱚ ᱢᱟᱱᱮ ᱵᱟᱥ ᱵᱟᱲᱟᱭ ᱜᱮᱭᱟ ᱯᱮ ᱥᱮ ᱵᱟᱝ?
ᱦᱮᱸ ᱵᱟᱲᱟᱭ ᱟᱞᱮ᱾ ᱟᱫᱚ ᱟᱞᱮ ᱫᱚ ᱚᱱᱠᱟ ᱤ᱾ ᱤᱨ ᱢᱟᱱᱮ ᱚᱱᱠᱟ ᱤᱨ ᱞᱟᱦᱟ ᱨᱮᱫᱚ ᱚᱱᱠᱟ ᱫᱚ ᱧᱮᱞ ᱵᱟᱲᱟᱭ ᱜᱮᱭᱟ ᱜᱚᱡ ᱟᱹᱪᱩᱨᱟᱞᱮ ᱡᱮ᱾ ᱟ ᱤᱨ ᱞᱟᱦᱟᱨᱮ ᱵᱤᱧ ᱴᱤᱧ ᱠᱚ ᱛᱟᱦᱮᱱ ᱜᱮᱭᱟ ᱠᱚ ᱦᱩᱲᱩ ᱠᱷᱮᱫ ᱠᱚᱨᱮ ᱤᱨ ᱞᱟᱦᱟᱨᱮ ᱫᱚ᱾ ᱟᱨ ᱚᱱᱟ ᱠᱷᱟᱹᱛᱤᱨ ᱛᱮ ᱟᱞᱮ ᱫᱚᱞᱮ ᱧᱮᱞ ᱵᱟᱲᱟᱭ ᱜᱮᱭᱟ ᱡᱮ ᱚᱱᱮ᱾ ᱪᱮ ᱡᱟᱦᱟᱱ ᱛᱚ ᱵᱟᱹᱱᱩᱜ ᱠᱚᱜᱮᱭᱟ ᱛᱚ ᱢᱟᱜ ᱞᱮ᱾ ᱤᱡᱟᱹᱭ ᱵᱟᱲᱟᱭ ᱪᱮᱠ ᱵᱟᱲᱟᱭ ᱜᱮᱭᱟ ᱠᱚ ᱟᱫᱚ ᱟᱨᱚ ᱦᱳᱲᱳ ᱵᱟᱹᱫᱽ ᱨᱮᱫᱚ ᱚᱱᱠᱟᱱ᱾ ᱪᱤᱞᱟᱹ ᱩᱱᱠᱩ ᱥᱤᱭᱚᱞ ᱪᱟᱸᱫᱟ ᱵᱤᱧ ᱠᱚ ᱵᱮᱥᱤ ᱠᱚ ᱛᱟᱦᱮᱸ ᱵᱟᱲᱟᱜ ᱜᱮᱭᱟ ᱛᱚ? ᱩᱱᱠᱩ ᱫᱚ ᱟᱨᱚ ᱦᱩᱲᱩ ᱥᱚᱸᱜᱮ ᱠᱚ ᱢᱮᱥᱟ ᱜᱮᱭᱟ ᱩᱱᱠᱩ ᱫᱚ ᱟᱨᱚ ᱴᱷᱟᱹᱣᱠᱟᱹ ᱵᱟᱢ ᱴᱷᱟᱹᱣᱠᱟᱹ ᱫᱟᱲᱮ ᱟᱠᱠᱚ ᱜᱮᱭᱟ᱾ ᱚᱱᱠᱟᱱ ᱵᱤᱧ ᱜᱮᱠᱚ ᱛᱟᱦᱮᱱ ᱵᱟᱲᱟᱭ ᱜᱮᱭᱟ ᱚᱱᱟ ᱛᱟᱦᱮ ᱚᱱᱟ ᱠᱷᱟᱹᱛᱤᱨ ᱛᱮᱞᱮ ᱪᱮᱠ ᱵᱟᱲᱟᱭ ᱜᱮᱭᱟ ᱤᱭᱟᱹ᱾ ᱮᱭᱟ. ᱵᱤᱧ ᱴᱤᱧ ᱠᱚ ᱵᱟᱹᱱᱩᱜ ᱠᱚ ᱜᱮᱭᱟ ᱟᱨ ᱟᱯᱮ ᱥᱮᱫ ᱫᱚ ᱚᱱᱠᱟ ᱫᱚ ᱯᱮ ᱪᱮᱠ ᱵᱟᱲᱟᱭ ᱜᱮᱭᱟ ᱵᱟᱝ ᱧᱮᱞ ᱧᱟᱢ᱾ ᱮᱱᱠᱟ ᱜᱮ ᱞᱟᱦᱟᱨᱮ ᱫᱚᱝᱠᱟ ᱦᱩᱲᱩ ᱤᱫᱤ ᱤᱧ ᱪᱮ᱾ ᱪᱮᱠ ᱵᱟᱲᱟᱭ ᱜᱮᱭᱟ ᱥᱮ ᱵᱟᱝ ᱛᱟᱦᱞᱮ?
ᱦᱮᱸ ᱟᱫᱚ ᱧᱮᱞ ᱵᱟᱲᱟ ᱫᱚ ᱦᱩᱭᱩᱜ ᱜᱮᱭᱟ ᱦᱳᱭᱥᱮ ᱟᱫᱚ ᱧᱮᱞ᱾ ᱧᱮᱞ ᱵᱟᱲᱟ ᱦᱩᱭᱩᱜ ᱜᱮᱭᱟ ᱟᱫᱚ ᱢᱟᱱᱮ ᱟᱨ ᱱᱩᱠᱩ ᱵᱤᱧ ᱠᱚᱦᱚᱸ ᱢᱟᱱᱮ᱾ ᱚᱱᱠᱟᱱ ᱜᱮ ᱱᱮᱛᱟᱨ ᱡᱟᱦᱟᱸ ᱵᱮᱥᱤ ᱠᱚ ᱧᱮᱞ ᱧᱟᱢᱚᱜ ᱠᱟᱱᱟ ᱩᱱᱠᱩ ᱥᱮᱭᱟᱹᱲ ᱪᱟᱸᱫᱟ ᱵᱤᱧ ᱦᱳᱭ ᱥᱮ? ᱟᱫᱚ ᱱᱩᱠᱩ ᱵᱤᱱ ᱫᱚ ᱟᱫᱚ ᱠᱷᱚᱲ ᱥᱟᱣ᱾ ᱠᱚ ᱢᱮᱥᱟ ᱩᱛᱟᱹᱨᱚᱜ ᱠᱟᱱᱟ ᱟᱫᱚ ᱢᱟᱱᱮ ᱵᱩᱡ ᱵᱟᱠᱚ ᱵᱩᱡᱷᱟᱹᱜ ᱠᱟᱱᱟ ᱟᱨᱠᱤ ᱡᱮ᱾
ᱦᱮᱸ
ᱵᱤᱧ ᱠᱚᱦᱚᱸ ᱠᱚ ᱦᱮᱱᱟᱜ ᱠᱚ ᱨᱮᱦᱚᱸ ᱦᱳᱭ ᱥᱮ ᱟᱨ ᱢᱟᱱᱮ ᱮᱢᱱᱤ᱾ ᱚᱛ ᱠᱚᱦᱚ ᱫᱟᱞ ᱵᱟᱲᱟ ᱠᱟᱛᱮᱫ ᱨᱮᱦᱚᱸ ᱱᱩᱠᱩ ᱵᱤᱧ ᱫᱚ ᱵᱟᱠᱚ ᱫᱟᱹᱲ ᱞᱟᱹᱜᱤᱫᱚᱜ ᱠᱟᱱᱟ ᱟᱫᱚ᱾ ᱟᱫᱚ ᱚᱱᱠᱟᱜᱮ ᱢᱟᱱᱮ ᱠᱤᱪᱷᱩ ᱨᱤᱠᱥ ᱠᱟᱛᱮᱜ ᱜᱮ ᱢᱟᱱᱮ ᱤᱨ ᱵᱟᱲᱟ ᱦᱩᱭᱩᱜ ᱜᱮᱭᱟ ᱟᱫᱚ᱾ ᱤᱨ ᱞᱟᱦᱟ ᱨᱮᱫᱚ ᱟᱞᱮ ᱫᱚ ᱡᱟᱦᱟᱸ ᱢᱟᱫ ᱟᱛᱮᱜ ᱡᱟᱦᱟᱸ ᱮ ᱵᱟᱥ᱾ ᱵᱟᱲᱟᱭ ᱦᱩᱭᱩᱜ ᱜᱮᱭᱟ ᱦᱳᱭᱥᱮ ᱡᱟᱦᱟᱸ ᱢᱤᱫ ᱥᱮᱫ ᱵᱚᱱ ᱦᱮᱞᱟᱣ ᱜᱮᱭᱟ ᱱᱚᱣᱟ ᱦᱩᱲᱩ ᱠᱚ᱾ ᱦᱳᱭ ᱟᱫᱚ ᱚᱱᱠᱟ ᱵᱟᱥ ᱵᱟᱲᱟ ᱠᱟᱛᱮ ᱟᱫᱚ ᱤᱨ ᱯᱚᱞᱮ᱾ ᱮᱦᱚᱵ ᱜᱮᱭᱟ ᱟᱨᱠᱤ ᱟᱫᱚ ᱜᱚᱢᱠᱮ ᱛᱟᱦᱚᱞᱮ ᱟᱹᱵᱤᱱ ᱫᱚ ᱤᱨ ᱠᱚᱦᱚᱵᱤᱱ ᱵᱟᱲᱟᱭ ᱜᱮᱭᱟ ᱥᱮ ᱵᱟᱝ?
ᱦᱮᱸ ᱤᱨ ᱠᱚᱫᱚᱞᱤᱧ ᱵᱟᱰᱟᱭ ᱜᱮᱭᱟ ᱢᱟᱱᱮ ᱵᱷᱟᱜᱤ ᱜᱮᱭᱟ ᱟᱫᱚ ᱢᱟᱱᱮ ᱦᱳᱭ ᱤᱫᱤ ᱠᱚ ᱪᱟ ᱵᱟᱲᱟ ᱦᱩᱭ ᱜᱮᱭᱟ ᱟᱨᱠᱤ ᱡᱚᱛᱚᱱᱟᱜ ᱜᱮ ᱛᱟᱦᱮᱸ ᱫᱟᱫᱩ ᱦᱚᱲ ᱡᱚᱠᱷᱚᱱ ᱛᱟᱦᱮᱸ ᱠᱟᱱ ᱜᱮᱭᱟ ᱛᱚᱠᱷᱚᱱ ᱫᱚ ᱫᱟᱫᱩ ᱜᱮ ᱢᱟᱱᱮ ᱥᱮᱲᱟ ᱵᱟᱲᱟ ᱦᱟᱹᱫᱤᱧᱟᱭ ᱡᱮ ᱟᱹᱰᱤ ᱚᱱᱠᱟ ᱠᱚ ᱤᱨ ᱵᱤᱛᱟᱹᱞᱟ᱾ ᱠᱚᱛᱚᱠ ᱥᱤᱱᱤᱥ ᱥᱮᱲᱟ ᱵᱟᱲᱟ ᱦᱟᱹᱫᱤᱧᱟ, ᱦᱚᱲᱩ ᱛᱚᱞ᱾ ᱚ ᱛᱟᱦᱚᱞᱮ ᱟᱯᱮᱥᱮᱫ ᱟᱹᱵᱤᱱ ᱢᱟᱱᱮ ᱟᱹᱵᱤᱱ
ᱪᱮᱜ ᱵᱤᱱ ᱞᱟᱹᱭᱮᱜᱼᱟ ᱜᱚᱝᱠᱮ
ᱞᱟᱹᱭᱫᱟᱧ ᱟᱹᱵᱤᱱ ᱫᱚ ᱦᱩᱲᱩ ᱤᱨ ᱠᱚᱫᱚ ᱵᱤᱱ ᱟᱥᱮ ᱵᱟᱝ